ᱦᱮᱞᱳ
ᱦᱮᱞᱳ
ᱦᱮᱸ ᱵᱚᱭᱦᱟ ᱡᱚᱦᱟᱨ ᱜᱮ ᱦᱮᱸ ᱛᱟᱦᱚᱞᱮ ᱪᱮᱫ ᱠᱚᱢ ᱪᱤᱠᱟᱹᱭᱤᱜ ᱟ
ᱱᱚᱜ ᱚᱭ ᱫᱩᱲᱩᱵ ᱦᱩᱭ ᱠᱟᱱᱟ ᱵᱟᱹᱭᱦᱟᱹᱲ ᱥᱮᱫ ᱨᱮ
ᱛᱟᱦᱚᱞᱮ ᱮᱠᱷᱚᱱ ᱫᱚ ᱠᱟᱹᱢᱤ ᱠᱚᱫᱚ ᱵᱟᱹᱱᱩᱜᱼᱟ ᱥᱮ ᱪᱮᱫ
ᱵᱟᱹᱱᱩᱜᱼᱟ ᱠᱟᱹᱢᱤ ᱠᱚᱫᱚ ᱮᱠᱷᱚᱱ ᱫᱚ
ᱦᱮᱸᱛᱚ ᱟᱫᱚ ᱱᱚᱣᱟ ᱛᱟᱨᱟᱥᱤᱧ ᱵᱮᱲᱟ ᱨᱮᱱᱟᱜ ᱪᱮᱫ ᱮᱢ ᱪᱤᱠᱟᱹᱭᱟ ᱠᱟᱹᱴᱤᱡ ᱟᱹᱪᱩᱨ ᱵᱮᱲᱟ
ᱛᱟᱨᱟᱥᱤᱧ ᱵᱮᱲᱟ ᱫᱚ ᱠᱷᱮᱞ ᱠᱚ ᱪᱟᱞᱟᱣ ᱵᱟᱲᱟ ᱦᱩᱭᱩᱜ ᱛᱟᱦᱮᱸ ᱵᱟᱝ ᱪᱟᱞᱟᱣ ᱦᱩᱭᱩᱜ ᱠᱟᱱᱟ ᱱᱤᱭᱟᱹ ᱠᱚᱴᱟ ᱫᱤᱱ ᱫᱩᱲᱩᱵ ᱵᱟᱲᱟ ᱦᱩᱭ ᱠᱟᱱᱟ
ᱦᱮᱸ ᱟᱫᱚ ᱱᱮᱥ ᱱᱮᱛᱟᱨ ᱫᱚ ᱟᱫᱚ ᱚᱵᱮᱲᱟ ᱞᱮᱠᱷᱟᱡ ᱜᱮᱛᱚ ᱦᱚᱭ ᱫᱟᱜ ᱠᱚ ᱦᱤᱡᱩᱜ ᱠᱟᱱᱟ ᱟᱫᱚ ᱚᱱᱠᱟ ᱪᱤᱠᱟᱹᱛᱮᱫᱚᱢ ᱪᱟᱞᱟᱜᱼᱟ ᱠᱷᱮᱞ ᱠᱚᱫᱚ ᱦᱮᱸ ᱦᱮᱸ ᱟᱫᱚ ᱛᱤᱨᱤᱥᱮ ᱡᱩᱱ ᱠᱚᱫᱚ ᱱᱟᱜ ᱥᱮᱴᱮᱨᱚᱜ ᱠᱟᱱᱟ
ᱦᱳᱭ ᱥᱮᱴᱮᱨᱚᱜ ᱠᱟᱱᱟ ᱪᱮᱫ ᱞᱮᱠᱟᱯᱮ ᱢᱟᱱᱟᱣᱟ ᱛᱤᱨᱤᱥᱮ ᱡᱩᱱ ᱟᱯᱮ ᱥᱮᱫ
ᱟᱫᱚ ᱢᱟᱱᱟᱣ ᱫᱚ ᱦᱩᱭᱩᱜᱼᱟ ᱟᱫᱚ ᱪᱮᱫ ᱠᱟᱛᱮ ᱫᱚ ᱵᱟᱢ ᱢᱟᱱᱟᱣᱟ ᱦᱮᱸᱥᱮ ᱟᱫᱚ ᱟᱵᱚᱣᱟᱜ ᱜᱮ ᱦᱩᱞ ᱠᱟᱱ ᱛᱟᱵᱚᱱᱟ ᱦᱩᱞ ᱢᱟᱦᱟ ᱢᱤᱫᱴᱟᱝ ᱢᱤᱫᱴᱟᱝ ᱥᱚᱨᱚᱱᱤᱭ ᱫᱤᱱ
ᱦᱳᱭ
ᱢᱟᱱᱟᱣ ᱦᱩᱭᱩᱜᱼᱟ ᱵᱷᱟᱜᱮ ᱞᱮᱠᱟᱜᱮ ᱛᱟᱦᱚᱞᱮ ᱟᱯᱮ ᱥᱮᱫ ᱫᱚ ᱪᱮᱫ ᱞᱮᱠᱟ ᱯᱮ ᱢᱟᱱᱟᱣ ᱮᱫᱟ
ᱟᱞᱮ ᱥᱮᱫ ᱫᱚᱞᱮ ᱢᱟᱱᱟᱣᱟ ᱵᱷᱟᱜᱤ ᱜᱮ
ᱟᱪᱪᱷᱟ ᱟᱪᱪᱷᱟ
ᱦᱩᱞ ᱤᱫᱤ ᱠᱟᱛᱮᱜ ᱠᱟᱹᱴᱤᱡ ᱱᱚᱛᱮ ᱫᱚ ᱦᱩᱭᱩᱜ ᱜᱮᱭᱟ ᱞᱟᱭᱞᱟᱠᱪᱟᱨ ᱠᱚ
ᱟᱪᱪᱷᱟ ᱞᱟᱠᱪᱟᱨ ᱮᱱᱮᱡ ᱥᱮᱨᱮᱧ ᱫᱚ ᱱᱟᱜ ᱢᱮᱱᱟᱜ ᱟᱠᱟᱜ ᱜᱮᱭᱟ
ᱮᱱᱮᱡ ᱥᱮᱨᱮᱧ ᱵᱤᱱᱛᱤ ᱵᱟᱠᱷᱮᱸᱲ ᱦᱩᱞ ᱤᱫᱤ ᱠᱟᱛᱮᱫ
ᱱᱚᱛᱮ ᱦᱚᱸ ᱚᱱᱠᱟ ᱜᱮ ᱫᱚᱦᱚ ᱦᱩᱭ ᱟᱠᱟᱱᱟ ᱠᱷᱟᱡ ᱦᱩᱞ ᱢᱟᱦᱟ ᱨᱮᱫᱚ ᱱᱟᱜ ᱠᱚ ᱛᱟᱦᱮᱱ ᱠᱟᱱᱟ ᱱᱟᱱᱟ ᱦᱩᱱᱟᱹᱨ ᱡᱤᱱᱤᱥ ᱡᱮᱢᱚᱱ ᱞᱟᱠᱪᱟᱨ ᱮᱱᱮᱡ ᱥᱮᱨᱮᱧ ᱦᱮᱸᱥᱮ ᱟᱫᱚ ᱚᱱᱟ ᱵᱤᱱᱛᱤ ᱦᱚᱲ ᱠᱚ ᱱᱟᱜᱠᱷᱟᱡ ᱟᱹᱜᱩ ᱠᱚ ᱦᱩᱭᱩᱜ ᱠᱟᱱᱟ ᱦᱩᱸ ᱟᱨ ᱛᱟᱦᱚᱞᱮ ᱦᱩᱞ ᱢᱟᱦᱟ ᱫᱚ ᱟᱯᱮ ᱫᱚ ᱚᱠᱟ ᱴᱷᱮᱡ ᱯᱮ ᱠᱚᱨᱟᱣ ᱫᱟ ᱱᱮᱛᱟᱨ ᱢᱟ ᱟᱛᱳ ᱟᱛᱳ ᱠᱚᱨᱮ ᱦᱚᱸ ᱦᱩᱭᱩᱜ ᱠᱟᱱᱟ
ᱟᱞᱮ ᱫᱚ ᱢᱟᱱᱟᱣᱟ ᱟᱞᱮ ᱡᱷᱚᱛᱚ ᱦᱟᱱᱮ ᱟᱹᱛᱩ ᱨᱮᱱ ᱛᱮ ᱢᱤᱫᱴᱷᱮᱱ ᱞᱮ ᱠᱚᱨᱟᱣᱟ ᱟᱹᱛᱩ ᱨᱮᱫᱚ ᱵᱟᱞᱮ ᱠᱚᱨᱟᱣᱟ ᱟᱞᱮ ᱫᱚ
ᱚᱱᱠᱟ ᱜᱮ ᱟᱹᱰᱤ ᱟᱛᱳ ᱛᱮ ᱢᱤᱫᱴᱟᱝ ᱰᱟᱹᱦᱤ ᱢᱮᱱᱟᱜ-ᱟ ᱦᱚᱭ ᱚᱸᱰᱮ ᱜᱮᱞᱮ ᱠᱚᱨᱟᱣᱟ
ᱟᱪᱪᱷᱟ ᱚᱱᱟ ᱱᱟᱦᱚᱸ ᱟᱨᱚ ᱱᱟᱯᱟᱭ ᱡᱤᱱᱤᱥ ᱡᱚᱛᱚ ᱟᱛᱳ ᱦᱚᱲ ᱢᱮᱥᱟ ᱠᱟᱛᱮ ᱢᱤᱫᱴᱟᱝ ᱠᱟᱹᱢᱤ ᱦᱚᱨᱟ ᱯᱮ ᱥᱟᱯᱲᱟᱣ ᱫᱟᱯᱮ
ᱢᱤᱫᱴᱷᱮᱡ ᱞᱮ ᱠᱚᱨᱟᱣᱟ
ᱟᱪᱪᱷᱟ ᱟᱪᱪᱷᱟ ᱟᱹᱰᱤ ᱵᱮᱥ
ᱟᱨ ᱛᱟᱦᱚᱞᱮ ᱟᱢᱵᱟᱵᱩᱛᱤ ᱠᱚᱫᱚ ᱪᱮᱫ ᱞᱮᱠᱟ ᱯᱮ ᱢᱟᱱᱟᱣ ᱠᱮᱫᱟ ᱯᱮ ᱦᱮᱸ ᱟᱞᱮᱥᱮᱫ ᱦᱚᱸᱞᱮ ᱢᱟᱱᱟᱣᱟᱞᱮ ᱵᱷᱟᱜᱤ ᱜᱮ ᱦᱮᱸ ᱮᱭ ᱡᱮᱢᱚᱱ ᱟᱯᱮᱥᱮᱫ ᱡᱮᱢᱚᱱ ᱦᱩᱭᱩᱜ ᱠᱟᱱᱟ ᱞᱟᱠᱪᱟᱨ ᱮᱱᱮᱡ ᱥᱮᱨᱮᱧ ᱠᱚᱯᱮ ᱫᱚᱦᱚᱭ ᱫᱟᱯᱮ ᱦᱩᱞ ᱢᱟᱦᱟ ᱨᱮ ᱟᱞᱮ ᱦᱚᱸ ᱚᱱᱟ ᱠᱚᱞᱮ ᱫᱚᱦᱚ ᱠᱟᱜ-ᱟ ᱞᱮ ᱟᱫᱚ ᱚᱱᱟ ᱠᱚ ᱥᱟᱶ ᱥᱟᱶᱛᱮ ᱟᱫᱚ ᱱᱮᱥ ᱫᱚ ᱱᱤᱝᱠᱟᱹ ᱢᱤᱫᱴᱟᱝ ᱩᱭᱦᱟᱹᱨ ᱦᱩᱭ ᱟᱠᱟᱱᱟ ᱮ ᱛᱤᱨᱤᱥᱮ ᱡᱩᱱ ᱦᱩᱞ ᱦᱩᱞ ᱦᱩᱞ ᱢᱟᱦᱟ ᱦᱤᱞᱳᱜ ᱫᱚᱱᱟᱜ ᱥᱮᱛᱟᱜ ᱵᱮᱲᱟ ᱵᱚᱸᱜᱟ ᱵᱩᱨᱩ ᱠᱟᱛᱮᱜ ᱠᱟᱹᱴᱤᱡ ᱨᱟᱥᱛᱟ ᱨᱮ ᱨᱮᱞᱤ ᱠᱚᱨᱟᱣ ᱨᱮᱱᱟᱜ ᱢᱤᱫᱴᱟᱝ ᱩᱫᱽᱫᱳᱜᱽ ᱢᱤᱫᱴᱟᱝ ᱦᱟᱛᱟᱣ ᱦᱩᱭ ᱟᱠᱟᱱᱟ
ᱚᱸ ᱱᱚᱭᱟ ᱫᱚ ᱟᱹᱰᱤ ᱱᱟᱯᱟᱭ ᱠᱟᱛᱷᱟ ᱵᱷᱟᱜᱤ ᱡᱤᱱᱤᱥ
ᱟᱫᱚ ᱤᱱᱟᱹ ᱛᱟᱭᱱᱚᱢ ᱱᱟᱠᱷᱟᱡ ᱡᱚᱢ ᱧᱩ ᱨᱮᱱᱟᱜ ᱠᱟᱹᱴᱤᱡ ᱵᱮᱵᱚᱥᱛᱷᱟ ᱦᱚᱸ ᱛᱟᱦᱮᱱᱟ ᱡᱟᱦᱟᱨᱮ ᱟᱨᱠᱤ ᱥᱩᱨ ᱥᱩᱯᱩᱨ ᱦᱚᱲ ᱠᱤᱱᱵᱟ ᱫᱤᱥᱚᱢ ᱯᱮᱲᱟ ᱦᱚᱲ ᱡᱚᱛᱚ ᱡᱚᱛᱚ ᱜᱮ ᱟᱨᱠᱤ ᱫᱮᱵᱟᱥᱮᱵᱟ ᱠᱚ ᱦᱩᱭᱩᱜ-ᱟ ᱚᱱᱟ ᱥᱟᱶ ᱥᱟᱶᱛᱮ ᱢᱟᱹᱭ ᱵᱟᱹᱵᱩ ᱛᱟᱠᱚᱭᱟᱜ ᱦᱚᱸ ᱠᱟᱹᱴᱤᱡ ᱠᱷᱮᱞᱳᱰ ᱠᱚᱞᱮ ᱫᱚᱦᱚ ᱟᱠᱟᱜ-ᱟᱞᱮ ᱟᱨ ᱚᱱᱟ ᱛᱟᱭᱱᱟᱢ ᱢᱮᱱᱟᱜ-ᱟ ᱞᱟᱠᱪᱟᱨ ᱮᱱᱮᱡ ᱥᱮᱨᱮᱧ ᱢᱮᱱᱟᱜ ᱠᱟᱫᱟ ᱟᱫᱚ ᱚᱱᱟ ᱠᱚᱫᱚ ᱟᱵᱚᱣᱟᱜ ᱨᱤᱛᱤ ᱥᱮ ᱟᱵᱚᱣᱟᱜ ᱠᱟᱞᱪᱟᱨ ᱫᱚᱦᱚ ᱠᱷᱟᱹᱛᱤᱨ ᱛᱮ ᱟᱫᱚ ᱚᱱᱟ ᱠᱚᱫᱚ ᱮᱱᱮᱡ ᱥᱮᱨᱮᱧ ᱫᱚ ᱫᱚᱦᱚ ᱦᱩᱭ ᱠᱟᱱᱟ ᱵᱟᱠᱷᱟ ᱫᱚ ᱵᱟᱹᱭ ᱵᱟᱹᱭ ᱛᱮᱫᱚ ᱱᱮᱛᱟᱨ ᱫᱚ ᱟᱫᱚᱜ ᱠᱟᱱᱟ ᱥᱮ
ᱟᱫᱚᱜ ᱠᱟᱱ ᱜᱮᱭᱟ ᱛᱚ
ᱟᱫᱚ ᱚᱱᱟ ᱠᱚ ᱩᱭᱦᱟᱹᱨ ᱵᱟᱲᱟ ᱠᱟᱛᱮᱜ ᱜᱮ ᱟᱫᱚ ᱫᱚᱦᱚ ᱦᱩᱭ ᱟᱠᱟᱱᱟ
ᱟᱵᱚᱣᱟᱜ ᱡᱤᱱᱤᱥ ᱫᱚ ᱟᱫ ᱵᱟᱝ ᱜᱟᱱᱚᱜ-ᱟ ᱟᱵᱚ ᱛᱮᱜᱮ ᱫᱚᱦᱚᱭ ᱦᱩᱭᱩᱜ ᱛᱟᱵᱚᱱᱟ ᱚᱱᱟ ᱠᱚᱫᱚ
ᱦᱮᱸ ᱛᱟᱦᱚᱞᱮ ᱟᱢᱵᱟᱵᱚᱛᱤ ᱠᱚᱫᱚ ᱪᱮᱫ ᱞᱮᱠᱟ ᱯᱮ ᱢᱟᱱᱟᱣ ᱠᱮᱫ-ᱟ ᱯᱮ
ᱢᱟᱱᱟᱣ ᱦᱩᱭ ᱠᱟᱱᱟ ᱵᱷᱟᱹᱜᱤ ᱜᱮ
ᱟᱯᱮ ᱟᱹᱛᱩ ᱥᱮᱫ ᱢᱟ ᱟᱨ ᱦᱚᱸ ᱫᱚᱢᱮ ᱠᱟᱱᱴᱷᱟᱲ ᱵᱤᱞᱤ ᱠᱚᱫᱚ ᱢᱮᱱᱟᱜ-ᱟ
ᱦᱳᱭ ᱠᱟᱱᱴᱷᱟᱲ ᱵᱤᱞᱤ ᱥᱩᱠᱨᱤ ᱡᱤᱞ ᱚᱱᱟ ᱠᱚᱫᱚ ᱛᱟᱦᱮᱱ ᱜᱮᱭᱟ ᱱᱚᱛᱮ ᱢᱟ
ᱛᱟᱨᱢᱟᱱᱮ ᱚᱱᱟ ᱠᱚᱫᱚ ᱛᱟᱦᱮᱱ ᱜᱮᱭᱟ
ᱟᱨ ᱛᱟᱦᱚᱞᱮ ᱱᱮᱥ ᱫᱚ ᱠᱩᱱᱫᱽᱨᱤ ᱠᱚᱫᱚᱯᱮ ᱪᱟᱥ ᱟᱠᱟᱫᱟ ᱥᱮ ᱵᱟᱝ
ᱪᱟᱥ ᱵᱟᱲᱟ ᱦᱩᱭ ᱠᱟᱱᱟ ᱠᱩᱱᱫᱽᱨᱤ ᱠᱚ ᱡᱷᱚᱛᱚ ᱜᱮ
ᱟᱪᱪᱷᱟ ᱟᱪᱪᱷᱟ
ᱯᱟᱸᱪᱛᱟᱲᱟ ᱠᱷᱚᱱ ᱫᱚ ᱠᱩᱸᱱᱫᱽᱨᱤ ᱫᱚ ᱛᱤᱱᱟᱹᱜ ᱠᱟᱛᱮᱫ ᱵᱟᱡᱟᱨ ᱪᱟᱞᱟᱜ ᱠᱟᱱᱟ
ᱠᱩᱱᱫᱽᱨᱤ ᱵᱟᱡᱮᱴ ᱱᱤᱛᱚᱜ ᱫᱚ ᱠᱟᱹᱴᱤᱡ ᱟᱬᱜᱳ ᱠᱟᱱᱟ ᱳᱭ ᱪᱷᱚ ᱥᱟᱛ ᱴᱟᱠᱟ ᱪᱟᱜ ᱠᱟᱱᱟ
ᱤ ᱵᱟᱵᱟ ᱢᱟᱱᱮ ᱮᱠᱮᱛᱚ ᱦᱳᱲᱳ ᱠᱚᱨᱮ ᱦᱚᱸ ᱫᱟᱢ ᱵᱟᱝ ᱦᱩᱭᱩᱜ ᱠᱟᱱᱟ ᱟᱨᱦᱚᱸ ᱠᱩᱸᱱᱫᱽᱨᱤ ᱠᱚᱦᱚᱸ ᱫᱟᱢ ᱟᱬᱜᱳ ᱠᱟᱱᱟ ᱛᱟᱦᱞᱮ ᱪᱤᱠᱟᱹᱛᱮᱫᱚ ᱪᱟᱞᱟᱜ-ᱟ
ᱫᱟᱢ ᱵᱮᱥᱤ ᱞᱮᱱᱟ ᱠᱩᱱᱫᱽᱨᱤ ᱨᱮᱱᱟᱜ ᱟᱹᱰᱤᱩᱥᱛᱟᱹᱨ ᱫᱟᱢ ᱛᱟᱦᱮᱸ ᱠᱟᱱᱟ ᱯᱳᱭᱞᱳ ᱫᱚ ᱠᱩᱲᱤ ᱴᱟᱠᱟ ᱚᱱᱠᱟ ᱛᱟᱦᱮᱸᱜ ᱞᱮᱱᱟ ᱯᱳᱭᱞᱳ ᱯᱳᱭᱞᱳ ᱱᱤᱛᱚᱜ ᱠᱟᱹᱴᱤᱡ ᱟᱬᱜᱚ ᱠᱟᱱᱟ ᱫᱟᱢᱚᱜᱼᱟ ᱚᱱᱟ
ᱟᱪᱪᱷᱟ ᱠᱩᱲᱤ ᱴᱟᱠᱟ ᱠᱮᱡᱤ ᱢᱟᱱᱮᱛᱚ ᱟᱹᱰᱤ ᱩᱥᱛᱟᱹᱨ ᱜᱮ ᱫᱟᱢ ᱛᱟᱦᱮᱸ ᱠᱟᱱᱟ ᱱᱤᱛᱚᱜ ᱫᱚ ᱟᱬᱜᱚ ᱠᱟᱱᱟ
ᱦᱳᱭ ᱵᱟᱡᱟᱨ ᱥᱮᱫ ᱫᱚ ᱵᱮᱥᱤᱜᱼᱟ ᱵᱟᱡᱟᱨ ᱥᱮᱫ ᱱᱤᱛᱚᱜ ᱫᱚ ᱮᱠᱷᱚᱱ ᱫᱟᱢ ᱵᱟᱝ ᱠᱚᱢᱚᱜᱼᱟ ᱵᱟᱡᱟᱨ ᱨᱮᱫᱚ
ᱦᱮᱸ ᱦᱮᱸ ᱵᱟᱡᱟᱨ ᱥᱮᱫ ᱫᱚ ᱵᱮᱥᱤᱜ ᱜᱮᱭᱟ ᱟᱫᱚ ᱟᱛᱳ ᱫᱤᱥᱚᱢ ᱨᱮᱜᱮ ᱛᱚ ᱠᱚᱢᱚᱜ ᱟ
ᱟᱛᱳ ᱫᱤᱥᱚᱢ ᱨᱮᱫᱚ ᱠᱚᱢ ᱟᱛᱳ ᱫᱤᱥᱚᱢ ᱨᱮᱫᱚ ᱪᱟᱥ ᱢᱮᱱᱟᱜ ᱟᱥᱮ ᱠᱚᱢᱚᱜ ᱜᱮᱭᱟ ᱚᱸᱰᱮ ᱫᱚ
ᱦᱳᱭ ᱦᱳᱭ ᱤᱱᱟᱹ ᱜᱮ ᱟᱨᱠᱤ ᱟᱛᱳ ᱫᱤᱥᱚᱢ ᱨᱮᱫᱚ ᱪᱟᱥᱵᱟᱥ ᱢᱮᱱᱟᱜᱼᱟ ᱟᱫᱚ ᱚᱱᱟ ᱠᱷᱟᱹᱛᱤᱨ ᱛᱮ ᱫᱟᱢ ᱫᱚ ᱠᱚᱢ ᱯᱟᱹᱭᱠᱟᱹᱨᱤ ᱵᱟᱡᱟᱨ ᱨᱮᱫᱚ ᱠᱚᱢ ᱜᱮᱠᱚ ᱦᱟᱛᱟᱣ ᱟᱠᱚ ᱟᱫᱚ ᱚᱱᱟ ᱵᱟᱭᱨᱮ ᱥᱮ ᱤᱫᱤ ᱢᱟᱱᱮ ᱟᱫᱚ ᱫᱟᱢ ᱵᱮᱥᱤᱜᱼᱟ᱾
ᱦᱳᱭ
ᱡᱮᱢᱚᱱ ᱠᱟᱹᱴᱤᱡ ᱥᱟᱺᱟᱹᱜᱤᱧ ᱪᱟᱞᱟᱜ ᱠᱟᱱᱟ ᱛᱮᱢᱚᱱ ᱫᱟᱢ ᱵᱮᱥᱤᱜᱼᱟ᱾
ᱦᱮᱸ ᱟ
ᱛᱟᱦᱚᱞᱮ ᱫᱟᱠᱟ ᱠᱚᱫᱚᱯᱮ ᱡᱚᱢ ᱵᱟᱲᱟ ᱠᱮᱜ-ᱟ ᱥᱮ ᱵᱟᱝ?
ᱫᱟᱠᱟ ᱠᱚᱫᱚ ᱡᱚᱢ ᱦᱩᱭ ᱠᱟᱱᱟ ᱢᱟᱡᱟᱱ ᱫᱚ
ᱟᱪᱪᱷᱟ ᱛᱟᱦᱚᱞᱮ ᱪᱮᱫ ᱠᱚᱫᱚ ᱯᱮ ᱩᱛᱩ ᱠᱮᱫᱟ ᱛᱮᱦᱮᱧ ᱫᱚ?
ᱛᱮᱦᱮᱧ ᱫᱚ ᱰᱷᱮᱸᱲᱚᱥ ᱵᱷᱟᱹᱡᱤ ᱛᱟᱦᱮᱸᱜ ᱞᱮᱱᱟ ᱟᱨ ᱫᱟᱜᱽ ᱢᱟᱰᱤ
ᱚ ᱟᱨᱦᱚ ᱛᱟᱦᱚᱞᱮ ᱚᱱᱟ ᱧᱤᱫᱟᱹ ᱵᱮᱲᱟ ᱫᱚᱯᱮ ᱡᱚᱢᱟ ᱥᱮ ᱵᱟᱝᱟ ᱛᱟᱦᱚᱞᱮ?
ᱦᱮ ᱧᱤᱫᱟᱹ ᱵᱮᱲᱟ ᱛᱚ ᱫᱟᱠᱟ ᱤᱥᱤᱱ ᱦᱩᱭᱩᱜᱼᱟ ᱡᱚᱢ ᱦᱩᱭᱩᱜᱼᱟ᱾
ᱟᱪᱪᱷᱟ
ᱱᱟᱯᱟᱭ ᱠᱟᱛᱷᱟ ᱛᱟᱦᱚᱞᱮ ᱚᱲᱟᱜ ᱨᱮᱫᱚ ᱪᱤᱞᱤ ᱠᱚᱯᱮ ᱪᱟᱥ ᱠᱟᱜ ᱠᱚᱣᱟ ᱯᱮ ᱢᱟᱱᱮ ᱥᱤᱢ ᱠᱚ ᱢᱮᱱᱟᱜ ᱠᱚ ᱛᱟᱯᱮᱭᱟ ᱥᱮ ᱵᱟᱝ?
ᱢᱮᱱᱟᱜ ᱠᱚ ᱛᱟᱞᱮᱭᱟ ᱚᱲᱟᱜ ᱨᱮ ᱡᱷᱚᱛᱚ ᱜᱮ ᱥᱤᱢ ᱢᱮᱨᱚᱢ᱾
ᱚ ᱛᱤᱱᱟᱹᱜ ᱥᱤᱢ ᱛᱟᱯᱮ ᱛᱤᱱᱟᱹᱜ?
ᱥᱤᱢ ᱢᱮᱱᱟᱜ ᱠᱚᱣᱟ ᱫᱷᱮᱨ ᱜᱮ᱾
ᱛᱟᱣ ᱢᱳᱚᱴᱟᱢᱩᱴᱤ ᱜᱚᱴᱟ ᱠᱩᱲᱤᱴᱤ ᱜᱟᱱ ᱫᱚᱠᱚ ᱦᱩᱭᱩᱜᱼᱟᱠᱚ ᱵᱟᱝ-ᱟ
ᱦᱳᱭ ᱠᱚᱴᱟ ᱠᱩᱲᱤ ᱛᱤᱨᱤᱥ ᱛᱚᱠᱚ ᱦᱩᱭᱩᱜᱼᱟ᱾
ᱟᱪᱪᱷᱟ ᱟᱨ ᱢᱮᱨᱚᱢ ᱠᱚᱫᱚ?
ᱢᱮᱨᱚᱢ ᱠᱚ ᱦᱩᱭᱩᱜᱼᱟᱠᱚ ᱫᱚᱥ ᱵᱟᱨᱚᱴᱤ᱾
ᱦᱮᱸ ᱟᱹᱰᱤ ᱟᱢᱫᱟ ᱜᱮ ᱢᱮᱱᱟᱜ ᱠᱚ ᱛᱟᱯᱮᱭᱟ᱾
ᱦᱮᱸ ᱟᱢᱫᱟ ᱫᱚ ᱟᱢᱫᱟ ᱜᱮ᱾
ᱟᱫᱚ ᱱᱟᱜ ᱛᱟᱦᱚᱞᱮ ᱱᱮᱥ ᱫᱚᱯᱮ ᱵᱟᱦᱟᱭᱮᱱᱟᱯᱮ ᱵᱟᱝ-ᱟ
ᱦᱩᱭ ᱱᱮᱥ ᱫᱚᱞᱮ ᱵᱟᱦᱟᱭᱮᱱᱟ᱾
ᱚ ᱟᱪᱪᱷᱟ ᱟᱪᱪᱷᱟ ᱪᱤᱠᱟ ᱠᱚ ᱪᱤᱠᱟ ᱯᱮ ᱢᱟᱱᱟᱣ ᱠᱮᱫᱟ ᱵᱟᱦᱟ ᱫᱚ?
ᱵᱟᱦᱟ ᱢᱟᱱᱟᱣ ᱦᱩᱭ ᱠᱟᱱᱟ ᱵᱷᱟᱜᱤ ᱜᱮ ᱱᱮᱥ ᱫᱚ᱾
ᱟᱫᱚ ᱯᱮᱲᱟ ᱯᱟᱹᱲᱦᱟᱹ ᱠᱚᱯᱮ ᱱᱮᱶᱛᱟ ᱞᱮᱫ ᱠᱚᱣᱟ ᱥᱮ ᱵᱟᱝ ᱛᱟᱦᱚᱞᱮ?
ᱯᱮᱲᱟ ᱯᱟᱹᱣᱲᱩᱣᱟᱹ ᱠᱚ ᱱᱮᱶᱛᱟ ᱦᱩᱭ ᱞᱮᱱᱟ ᱡᱚᱛᱚ ᱜᱮ ᱵᱟᱝ ᱱᱮᱶᱛᱟ ᱞᱮᱠᱷᱟᱡ ᱦᱩᱭᱩᱜ-ᱟ ᱠᱤ ᱪᱤᱠᱟᱹᱛᱮ ᱦᱩᱭᱩᱜᱼᱟ ᱵᱟᱦᱟ ᱫᱚ᱾ ᱯᱚᱨᱚᱵᱽ ᱠᱚᱨᱮ ᱫᱚ ᱱᱮᱶᱛᱟ ᱠᱚ ᱦᱩᱭᱩᱜᱼᱟ ᱯᱮᱲᱟ ᱯᱟᱹᱣᱲᱟᱹ ᱫᱚ᱾
ᱦᱮᱸ ᱟᱫᱚ ᱩᱱᱠᱩ ᱜᱮᱛᱚ ᱟᱫᱚ ᱟᱥᱚᱞ ᱵᱚᱸᱜᱟ ᱫᱚ᱾
ᱦᱳᱭ
ᱩᱱᱠᱩ ᱪᱷᱟᱲᱟ ᱫᱚ ᱪᱤᱠᱟᱹ ᱛᱮᱫᱚ ᱥᱟᱹᱠᱷᱤ ᱥᱚᱵᱷᱟᱜᱼᱟ ᱡᱟᱦᱮᱨ ᱜᱟᱲ ᱫᱚ᱾
ᱦᱳᱭ
ᱟᱫᱚ ᱵᱚᱨᱥᱟ ᱢᱟᱛᱚ ᱥᱩᱨ ᱮᱱᱟ ᱛᱟᱦᱚᱞᱮ ᱦᱩᱲᱩ ᱠᱚᱫᱚ ᱯᱮ ᱨᱚᱦᱚᱭᱟ ᱥᱮ ᱵᱟᱝ?
ᱱᱚᱜᱼᱚᱭ ᱪᱟᱨᱟ ᱠᱚ ᱜᱤᱲᱤ ᱦᱩᱭᱩᱜ ᱠᱟᱱᱟ ᱱᱤᱛᱚᱜ᱾
ᱛᱚᱞᱟ ᱠᱚᱯᱮ ᱜᱤᱰᱤ ᱠᱮᱫᱟ ᱛᱟᱦᱚᱞᱮ?
ᱦᱳᱭ
ᱦᱳᱭ ᱪᱮᱫ ᱠᱚᱯᱮ ᱛᱚᱞᱟ ᱠᱮᱫᱟ ᱱᱤᱭᱟᱹ ᱫᱷᱟᱣ ᱫᱚ?
ᱟᱫᱚ ᱦᱟᱯᱮ ᱠᱟᱹᱴᱤᱡ ᱜᱤᱲᱤ ᱦᱩ ᱠᱟᱱᱟ ᱥᱚᱨᱱᱚ ᱜᱮ ᱟᱨᱦᱚᱸ ᱜᱤᱲᱤ ᱦᱩᱭᱩᱜᱼᱟ
ᱚ ᱟᱪᱪᱷᱟ ᱚᱱᱟ ᱛᱮᱫᱚ ᱵᱟᱝ ᱟᱨᱦᱚᱸ ᱯᱮ ᱜᱤᱰᱤ ᱡᱩᱴᱤᱡᱟᱜᱼᱟ ᱯᱮ᱾
ᱦᱳᱭ ᱮᱠᱷᱚᱱ ᱟᱹᱣᱨᱤ ᱫᱟᱜᱚᱜᱼᱟ ᱵᱟᱹᱭᱦᱟᱹᱲ ᱠᱚ ᱱᱚᱛᱮ ᱫᱚ᱾ ᱦᱮᱸᱜ ᱮ ᱛᱚ ᱫᱟᱜ ᱫᱟᱭ ᱵᱚᱨᱥᱟ ᱫᱚᱠᱚ ᱞᱟᱹᱭᱮᱫ ᱫᱚ ᱱᱮᱥ ᱫᱚ ᱛᱟᱭᱱᱚᱢ ᱜᱮᱭᱟ
ᱦᱮᱸ ᱦᱮᱸ
ᱵᱟᱭ ᱫᱟᱜ ᱞᱮᱠᱷᱟᱱ ᱠᱮᱱᱮᱞ ᱫᱟᱜ ᱵᱷᱚᱨᱥᱟ ᱱᱚᱛᱮ ᱫᱚ ᱱᱟᱦ ᱠᱷᱟᱡ ᱛᱮ ᱵᱟᱭ ᱫᱟᱠᱟ
ᱦᱮᱸ ᱟᱯᱮ ᱥᱮᱫ ᱫᱚ ᱚᱱᱟ ᱵᱷᱟᱜᱮ ᱥᱩᱵᱤᱫᱷᱟ ᱢᱮᱱᱟᱜ ᱠᱟᱫᱟ ᱚᱱᱟ ᱠᱮᱱᱮᱞ ᱫᱟᱜ ᱠᱚᱫᱚ ᱠᱚ ᱟᱲᱟᱜᱟᱠᱚ ᱱᱟᱜ ᱠᱷᱟᱡ
ᱦᱳᱭ ᱠᱮᱱᱮᱞ ᱫᱟᱜ ᱫᱚᱠᱚ ᱟᱲᱟᱜᱟ
ᱴᱷᱤᱠ ᱥᱳᱢᱚᱭ ᱥᱳᱢᱚᱭ ᱜᱮ ᱱᱟᱜ ᱠᱷᱟᱡ ᱜᱮ ᱮᱢᱞᱟᱞ ᱫᱚᱠᱚ ᱟᱲᱟᱜᱟᱠᱚ᱾
ᱦᱳᱭ ᱢᱤᱫᱴᱟᱱ ᱵᱟᱠᱷᱟᱡ ᱠᱚ ᱟᱲᱟᱜ ᱞᱮᱠᱷᱟᱡ ᱜᱮ ᱦᱳᱭᱳᱜᱼᱟ ᱦᱳᱲᱳ ᱫᱚ ᱟᱨ ᱢᱤᱫᱴᱟᱱ ᱵᱟᱨᱭᱟ ᱫᱚ ᱫᱟᱜᱽ ᱜᱮᱭᱟ ᱵᱟᱭ ᱫᱟᱜᱟ ᱠᱤ ᱵᱚᱨᱥᱟ ᱨᱮᱫᱚ ᱵᱚᱨᱥᱟᱭ ᱫᱟᱜᱽ ᱜᱮᱭᱟᱭ
ᱛᱟᱦᱚᱞᱮ ᱟᱯᱮ ᱴᱷᱮᱱ ᱠᱷᱚᱱᱟᱜ ᱫᱚ ᱵᱟᱡᱟᱨ ᱫᱚ ᱛᱤᱱ ᱡᱷᱟᱹᱞ ᱜᱮᱭᱟ
ᱵᱟᱡᱟᱨ ᱫᱚ ᱵᱟᱝ ᱡᱷᱟᱹᱞᱟ ᱫᱚᱢᱮ ᱫᱚ ᱦᱳᱭᱳᱜᱼᱟ ᱳᱭ ᱫᱩ ᱠᱤᱞᱳᱢᱤᱴᱟᱨ ᱛᱤᱱ ᱠᱤᱞᱳᱢᱤᱴᱟᱨ ᱦᱩᱭᱩᱜᱼᱟ
ᱫᱩ ᱛᱤᱱ ᱠᱤᱞᱳᱢᱤᱴᱟᱨ ᱦᱚᱸ ᱵᱟᱝ ᱥᱳᱨ ᱜᱮᱭᱟ ᱠᱷᱩᱵ ᱫᱚ ᱥᱟᱺᱜᱤᱧ ᱧᱚᱜ ᱜᱮᱭᱟ
ᱥᱟᱺᱜᱤᱧ ᱫᱚ ᱥᱟᱺᱜᱤᱧ ᱜᱮᱭᱟ ᱵᱟᱡᱟᱨ ᱥᱟᱺᱜᱤᱧᱟ
ᱮᱢᱱᱤ ᱟᱛᱳ ᱯᱟᱲᱟ ᱨᱮᱫᱚ ᱫᱚᱠᱟᱱ ᱯᱟᱹᱛᱤ ᱫᱚ ᱵᱟᱹᱱᱩᱜ ᱛᱟᱯᱮᱭᱟ
ᱟᱛᱳ ᱯᱟᱲᱟ ᱨᱮ ᱫᱚᱠᱟᱱ ᱯᱟᱹᱛᱤ ᱫᱚ ᱵᱟᱹᱱᱩᱜᱼᱟ ᱡᱷᱚᱛᱚ ᱳᱭ ᱫᱩ ᱠᱤᱞᱳᱢᱤᱴᱟᱨ
ᱟᱨ ᱥᱩᱱᱩᱢ ᱵᱩᱞᱩᱝ ᱠᱤᱨᱤᱧ ᱟᱹᱜᱩ ᱞᱟᱹᱜᱤᱫ ᱦᱚᱸ ᱪᱟᱞᱟᱜ ᱦᱩᱭᱩᱜᱼᱟ ᱫᱩ ᱛᱤᱱ ᱠᱤᱞᱳᱢᱤᱴᱟᱨ
ᱦᱳᱭ
ᱟᱪᱪᱷᱟ ᱟᱪᱪᱷᱟ ᱟᱨ ᱛᱟᱦᱚᱞᱮ ᱱᱮᱛᱟᱨ ᱫᱚ ᱟᱹᱛᱩ ᱨᱮᱫᱚ ᱪᱮᱫ ᱦᱚᱸ ᱵᱟᱝ ᱦᱳᱭᱳᱜ ᱛᱟᱯᱮᱭᱟ ᱵᱟᱦᱟ ᱢᱟᱛᱚ ᱯᱟᱨᱚᱢᱮᱱᱟ ᱟᱫᱚ ᱵᱟᱯᱞᱟ ᱴᱟᱯᱞᱟ ᱠᱚᱫᱚ ᱵᱟᱝ ᱦᱩᱭᱩᱜ ᱠᱟᱱᱟ
ᱵᱟᱯᱞᱟ ᱴᱟᱯᱞᱟ ᱠᱚ ᱫᱚ ᱮᱠᱷᱚᱱ ᱢᱮᱛᱴᱟᱱ ᱦᱩᱭᱮᱱ ᱛᱟᱞᱮᱭᱟ ᱱᱚᱜᱼᱚᱭ ᱥᱮᱫᱤᱱ ᱜᱮ ᱯᱟᱨᱚᱢ ᱱᱟ ᱢᱮᱛᱴᱟᱱ ᱵᱟᱯᱞᱟ ᱚᱲᱟᱜ ᱱᱮᱛᱟᱨ ᱫᱚ ᱵᱟᱯᱞᱟ ᱚᱲᱟᱜ ᱠᱚᱫᱚ ᱵᱟᱝ ᱦᱳᱭᱳᱜ ᱠᱟᱱᱟ ᱛᱚ ᱵᱮᱥᱤᱨ ᱵᱷᱟᱜᱽ ᱜᱮᱛᱚ ᱚᱝᱠᱟ ᱟᱠᱚ ᱛᱮᱜᱮ ᱠᱚ ᱟᱹᱜᱩᱭᱮᱫ ᱠᱚᱣᱟ ᱪᱟᱜ ᱠᱟᱱᱟ ᱠᱚ ᱜᱤᱫᱽᱨᱟᱹ ᱠᱚᱦᱚᱸ
ᱦᱮᱸ
ᱵᱟᱯᱞᱟ ᱫᱚ ᱪᱟᱵᱟ ᱞᱮᱠᱟ ᱪᱟᱵᱟ ᱠᱟᱱᱟ ᱱᱮᱛᱟᱨ ᱫᱚ
ᱟᱠᱚ ᱟᱠᱚ ᱛᱮᱠᱚ ᱵᱟᱯᱞᱟᱜ ᱠᱟᱱ ᱛᱮ ᱟᱫᱚ ᱱᱮᱛᱟᱨ ᱫᱚ ᱵᱟᱹᱭ ᱵᱟᱹᱭᱛᱮ ᱚᱱᱮ ᱡᱮ ᱵᱟᱯᱞᱟ ᱨᱮᱱᱟᱜ ᱟᱹᱨᱤᱪᱟᱹᱞᱤ ᱠᱚᱫᱚ ᱡᱷᱚᱛᱚ
ᱦᱳᱭ ᱦᱤᱲᱤᱧᱚᱜ ᱠᱟᱱᱟ ᱡᱷᱚᱛᱚ ᱠᱤᱪᱷᱩ ᱟᱫᱚᱜ ᱠᱟᱱᱟ ᱞᱟᱦᱟᱛᱮ ᱡᱮᱢᱚᱱ ᱧᱮᱞ ᱧᱮᱯᱮᱞ ᱠᱟᱛᱮᱫ ᱵᱟᱯᱞᱟ ᱢᱤᱫᱴᱟᱝ ᱨᱟᱹᱥᱠᱟᱹ
ᱦᱮᱸ ᱚᱱᱟ ᱨᱟᱹᱥᱠᱟᱹ ᱜᱮ ᱠᱟᱹᱴᱤᱡ ᱟᱞᱟᱫᱟ ᱨᱚᱠᱚᱢ ᱜᱮ ᱛᱟᱦᱮᱸ ᱠᱟᱱᱟ ᱠᱟᱹᱴᱤᱡ ᱵᱷᱮᱜᱟᱨ ᱧᱚᱜ ᱛᱟᱦᱮᱸ ᱠᱟᱱᱟ
ᱟᱫᱚᱜ ᱠᱟᱱᱟ ᱥᱮ ᱦᱤᱲᱤᱧᱚᱜ ᱠᱟᱱᱟ